ᱦᱮᱞᱳ
ᱦᱩᱸ
ᱪᱮᱫ ᱯᱮ ᱪᱤᱠᱟᱹᱭᱮᱼᱟ
ᱪᱮᱫ ᱦᱚᱸ ᱵᱟᱝᱜᱮ ᱜᱤᱛᱤᱡ ᱵᱟᱲᱟᱜ ᱠᱟᱱᱟ ᱞᱮ
ᱚ ᱡᱚᱢ ᱠᱮᱟ ᱯᱮ ᱫᱟᱠᱟ ᱠᱚᱫᱚ
ᱦᱳᱭ ᱟᱯᱮ ᱫᱚ
ᱚ ᱟᱞᱮ ᱞᱮ ᱡᱚᱢ ᱵᱟ ᱠᱮᱜᱼᱟ
ᱪᱮᱫ ᱩᱛ
ᱟᱨ ᱱᱤᱛᱚᱜ ᱫᱚ ᱜᱤ ᱜᱤᱛᱤᱡ ᱵᱟᱲᱟᱜ ᱠᱟᱱᱟ ᱞᱮ ᱛᱮᱦᱤᱧ ᱫᱚ ᱦᱟᱹᱠᱩ ᱩᱛᱩ
ᱟᱹᱰᱤ ᱥᱤᱵᱤᱞ ᱜᱮᱯᱮ ᱩᱛᱩ ᱟᱠᱟᱜᱼᱟ ᱛᱟᱦᱞᱮ
ᱦᱩᱸ ᱟᱨᱚ ᱦᱚᱞᱟ ᱥᱤᱢ ᱞᱮ ᱜᱚᱡ ᱞᱮᱫᱮᱭᱟ ᱟᱫᱚ ᱩᱱᱮ ᱤᱭᱟᱹ ᱠᱚ ᱛᱟᱦᱮᱸ ᱞᱮᱱ ᱠᱟᱴᱟ ᱠᱚ ᱴᱷᱱᱴᱟ ᱠᱚ ᱪᱮᱫ ᱠᱚ ᱵᱚᱦᱚᱜ ᱠᱚ ᱟᱫᱚ ᱚᱱᱟ ᱞᱮ ᱞᱮᱴᱚ ᱞᱮᱫ ᱜᱮ
ᱟᱞᱮ ᱦᱚᱸ ᱛᱮᱦᱮᱧ ᱫᱚ ᱥᱮᱛᱟᱜ ᱫᱚ ᱥᱤᱢ ᱞᱮᱴᱚ ᱜᱮᱞᱮ ᱮᱢᱚᱢ ᱞᱟ-ᱟ
ᱟᱞᱮ ᱱᱤᱛᱚᱜ ᱟᱹᱭᱩᱵ ᱫᱚ ᱥᱤᱢ ᱞᱮᱴᱚ ᱜᱮᱞᱮ ᱡᱚᱢ ᱠᱟᱜᱼᱟ
ᱚᱱᱟ ᱛᱮᱜᱮ ᱯᱮ ᱡᱟᱹᱯᱤᱫ ᱡᱚᱝ ᱠᱟᱱᱟ
ᱦᱩᱸ
ᱛᱤᱱᱟᱹᱜ ᱰᱷᱟᱹᱨ ᱰᱷᱚᱹᱨ ᱛᱷᱟᱹᱨᱤ ᱨᱮᱯᱮ ᱞᱩ ᱟᱱᱟ
ᱛᱷᱟᱹᱨᱤ ᱨᱮ ᱯᱞᱮᱴ ᱨᱮ
ᱚ
ᱦᱩᱸ ᱟᱨ ᱩᱫᱜᱟᱹᱨᱮ ᱟᱭ ᱥᱮ
ᱠᱩᱸᱫᱽᱨᱤ ᱠᱚ ᱠᱟᱪᱟᱱ ᱟᱹᱲᱩ ᱵᱤᱞᱟᱹᱛᱤ ᱫᱟᱹᱨᱭᱟᱹ ᱫᱷᱟᱨᱟᱞᱮ ᱨᱟᱥᱮ ᱞᱮ ᱟᱹᱰᱤ ᱪᱮᱦᱨᱟᱧ ᱵᱩᱡᱷᱟᱹᱣ ᱠᱮᱜᱼᱟ ᱟᱨ ᱯᱚᱴᱚᱞ ᱯᱷᱨᱟᱭ ᱟᱨ ᱩᱞ ᱩᱫᱽᱜᱟᱹᱨ ᱠᱟᱱᱟ ᱴᱟᱵᱩᱞ ᱯᱷᱮᱱ ᱢᱤᱫᱴᱟᱝ ᱤᱧ ᱥᱩᱨ ᱠᱟᱣᱱᱟ ᱟᱨ ᱱᱚᱣᱟ ᱤᱭᱟᱹ ᱥᱤᱞᱤᱝ ᱯᱷᱮᱱ ᱢᱤᱫᱴᱟᱝ
ᱚ ᱟᱞᱮ ᱦᱚᱸ ᱩᱫᱽᱜᱟᱹ ᱨᱮᱫ ᱞᱮᱭᱟ ᱥᱤᱞᱤᱝ ᱯᱷᱮᱱ ᱞᱮ ᱪᱟᱹᱞᱩ ᱠᱟᱣᱱᱟ ᱟᱨ ᱠᱩᱞᱟᱨ ᱞᱮ ᱪᱟᱹᱞᱩ
ᱴᱷᱚᱱᱰᱟ ᱟᱠᱚ ᱜᱤᱫᱽᱨᱟᱹ ᱯᱤᱫᱽᱨᱟᱹ ᱠᱚ
ᱦᱩᱸᱻ ᱟᱨ ᱛᱮᱦᱮᱧ ᱮ ᱫᱟᱜ ᱠᱮᱫᱼᱟ ᱚᱱᱛᱮ
ᱦᱳᱭ ᱥᱮᱛᱟᱜ ᱮ ᱫᱟᱜ ᱞᱮᱜᱼᱟ
ᱟ ᱦᱚᱸ
ᱥᱮᱛᱟᱜ ᱛᱤᱱᱟᱹᱜ ᱠᱚᱥᱮ ᱦᱩᱸ ᱤᱱᱠᱟᱹ ᱵᱟᱝ ᱥᱮᱛᱟᱜ ᱫᱚ ᱵᱟᱝᱟ ᱤᱱᱟᱝᱻ ᱵᱟᱨᱚᱴᱟᱻ ᱥᱟᱲᱮ ᱵᱟᱨᱚ ᱠᱚ ᱥᱮᱫ ᱯᱟᱞᱮᱱ ᱦᱳᱭ ᱤᱱᱠᱟᱹᱭ ᱫᱟᱜ ᱠᱮᱜᱼᱟ ᱢᱤᱫ ᱰᱚᱸᱰᱮᱠ ᱤᱱᱟᱹ ᱯᱚᱨᱮ ᱟᱨᱦᱚ ᱟᱹᱭᱩᱵ ᱟᱹᱭᱩᱵ ᱚᱱᱮ ᱯᱟᱥ ᱴᱟ ᱪᱚᱴᱟ ᱠᱚᱥᱮᱱ
ᱚ ᱦᱚᱸ
ᱱᱤᱛᱦᱚᱸ ᱢᱤᱫᱴᱮᱝ ᱵᱟᱨᱭᱟ ᱫᱚ ᱧᱩᱨ ᱵᱟᱲᱟᱭᱮᱫ
ᱟᱞᱮ ᱥᱮᱱ ᱫᱚ ᱵᱟᱭ ᱫᱟᱜ ᱮᱫᱼᱟ, ᱢᱤᱫᱴᱟᱝ ᱵᱟᱨᱭᱟ ᱦᱚᱸ ᱵᱟᱝ ᱵᱟᱨᱭᱟ ᱯᱮᱭᱟ ᱦᱚᱸ ᱵᱟᱝ
ᱟᱞ ᱥᱮᱫ ᱫᱚᱭ ᱫᱟᱜᱮᱫ ᱜᱮᱭᱟ ᱡᱟᱹᱛᱤ ᱨᱮᱱᱟᱜ ᱞᱮᱠᱟ᱾
ᱚ ᱦᱚᱸ
ᱩᱫ ᱠᱚ ᱚᱢᱚᱱᱚᱼᱜ ᱠᱟᱱᱟ ᱵᱟᱝ?
ᱚᱱᱟ ᱯᱟᱴᱠᱟ ᱩᱫ ᱠᱚᱫᱚ ᱠᱚ ᱞᱟᱹᱭ ᱚᱢᱚᱱᱚᱼᱜ ᱠᱟᱱᱟ ᱟᱨ ᱱᱚᱣᱟ ᱯᱩᱴᱠᱟᱹ ᱠᱚᱫᱚ ᱦᱮᱸ ᱪᱚᱝᱼᱼ
ᱵᱟᱭ ᱫᱟᱜ ᱞᱮᱠᱷᱟᱱ ᱢᱟ ᱦᱩᱱᱟᱹᱝ ᱵᱷᱟᱹᱞᱤ ᱡᱟᱭᱜᱟ ᱠᱚᱨᱮ ᱠᱚ ᱚᱢᱚᱱ ᱠᱚᱜᱼᱟ᱾
ᱦᱩᱸ ᱦᱩᱸ ᱦᱳᱭ ᱛᱚ ᱢᱟᱫ ᱩᱫ ᱠᱚ ᱥᱮ ᱪᱮᱫ ᱩᱫ ᱠᱚ ᱢᱚᱱᱚᱜ ᱠᱟᱱᱟ ᱛᱟᱞᱮ
ᱦᱳᱭ ᱱᱚᱣᱟ ᱠᱚᱨᱮ ᱦᱚᱸᱠᱚ ᱟᱹᱠᱷᱨᱤᱧᱮᱜᱼᱟ᱾ ᱢᱤᱫ ᱫᱤᱱ ᱢᱟᱨᱟᱝ ᱢᱟᱨᱟᱝ ᱠᱚ ᱦᱟᱴ ᱠᱟᱜᱼᱟ᱾
ᱚ ᱦᱮ ᱟᱞᱮ ᱦᱚᱸ ᱛᱮᱦᱮᱧ ᱵᱟᱵᱟ ᱚᱱᱛᱮ ᱜᱮ ᱪᱟᱞᱟᱣ ᱞᱮᱱᱟ ᱚᱠᱟᱥᱮᱫ ᱪᱚ ᱟᱫᱚ ᱚᱱᱛᱮ ᱯᱮᱲᱟ ᱚᱲᱟᱜ ᱥᱮᱫ ᱨᱮᱠᱚ ᱮᱢᱟᱦᱟᱜ ᱫᱮᱭᱟ ᱛᱚᱨᱢᱟᱰ ᱩᱫ ᱮ ᱟᱹᱜᱩ ᱠᱟᱜᱼᱟ ᱚᱱᱮ ᱱᱤᱛᱚᱜ ᱱᱚᱴᱟ ᱥᱮᱫ ᱮ ᱦᱮᱡ ᱟᱠᱟᱱ ᱫᱚᱭ ᱟᱫᱚᱞᱮ ᱫᱚᱦᱚ ᱠᱟᱜᱼᱟ ᱜᱟᱯᱟᱞ ᱞᱮ ᱩᱛᱩᱭᱟ᱾
ᱵᱟᱯᱮ ᱤᱭᱟᱹ ᱠᱟᱜᱼᱟ, ᱜᱷᱟᱱᱴᱟ ᱠᱟᱜᱼᱟ᱾
ᱵᱟᱞᱮ ᱜᱷᱟᱱᱴᱟ ᱠᱟ ᱼᱟ᱾
ᱰᱷᱮᱨ ᱫᱟᱜ ᱨᱮ ᱡᱚᱵᱮ ᱠᱟᱜ ᱯᱮ ᱠᱮᱪᱟᱜ ᱠᱟᱛᱮ
ᱦᱩᱸ
ᱟᱫᱷᱟ ᱜᱷᱚᱱᱴᱟ ᱜᱟᱱ ᱤᱱᱟᱹ ᱠᱷᱟᱱ ᱫᱚ ᱰᱷᱮᱨ ᱚᱱᱟ ᱵᱟᱹᱞᱤ ᱠᱚ ᱧᱩᱨ ᱪᱟᱵᱟᱜᱼᱟ ᱟᱨ ᱵᱟᱝᱠᱷᱟᱱ ᱫᱚ ᱵᱮᱥᱜᱮ ᱵᱟᱝ ᱵᱩᱡᱷᱟᱣᱼᱟ ᱫᱷᱤᱨᱮ ᱫᱷᱤᱨᱤ ᱠᱚ ᱵᱟᱞᱮ ᱵᱮᱞᱮ ᱵᱟᱹᱞᱮ ᱠᱚ ᱵᱩᱡᱷᱟᱹᱜᱼᱟ᱾
ᱦᱩᱸ᱾ ᱱᱤᱛᱚᱜ ᱮᱸᱻ ᱡᱩᱨ ᱮᱸ ᱫᱟᱜ ᱠᱷᱟᱱ ᱮᱦᱚᱵ ᱮ ᱮᱦᱚᱵ ᱨᱮᱱᱟᱜ ᱡᱳᱨ ᱫᱟᱜ ᱠᱷᱟᱱ ᱫᱚ ᱚᱱᱟ ᱫᱚ ᱦᱟᱲᱟᱢ ᱼ ᱦᱟᱲᱟᱢ ᱵᱷᱩᱴᱩᱵ ᱠᱟᱱᱟ ᱱᱚᱜᱼᱟ᱾
ᱦᱩᱸ ᱤᱧᱟᱹᱜ ᱢᱟ ᱢᱮᱫ ᱢᱟ ᱵᱟᱨᱭᱟ ᱯᱮᱭᱟ ᱠᱟᱥᱚ ᱪᱟᱵᱟᱭᱮᱱ ᱡᱟᱹᱯᱤᱫ ᱥᱟᱱᱟᱛᱮ
ᱦᱚᱸ ᱟᱸᱜᱟᱛ ᱨᱮ ᱯᱟᱞᱮ ᱮᱢ ᱵᱮᱨᱮᱫ ᱟᱠᱟᱱᱟ᱾
ᱫᱚᱥᱴᱟ ᱮᱜᱟᱨᱚᱴᱟ ᱛᱮ ᱢᱟ ᱵᱟᱢ ᱡᱟᱹᱛᱤᱫ ᱜᱚᱫᱟ ᱡᱟᱹᱯᱤᱫ ᱠᱚ ᱫᱚ ᱥᱟᱲᱮ ᱮᱜᱟᱨᱚᱴᱟ ᱜᱚᱫᱟᱞᱮ ᱚᱠᱟ ᱥᱚᱢᱚᱭ ᱪᱚᱝ ᱵᱟᱨᱳᱴᱟ ᱠᱟᱜᱼᱟ ᱟᱨᱦᱚᱸ ᱵᱮᱨᱮᱫ ᱫᱚ ᱟᱬᱜᱟᱛᱚᱨᱟᱢ ᱵᱮᱨᱮᱫ ᱠᱷᱟᱱ ᱫᱚ ᱫᱤᱱ ᱵᱮᱲᱟ ᱡᱟᱹᱯᱤᱫ ᱞᱮᱠᱷᱟᱱ ᱟᱨᱦᱚᱸ ᱧᱤᱫᱟᱹ ᱵᱟᱹᱧ ᱡᱟᱹᱯᱤᱫ ᱫᱟᱲᱮᱭᱟᱜᱼᱟ᱾
ᱦᱩᱸ - ᱦᱩᱸ ᱤᱧ ᱦᱚᱸᱧ ᱚᱱᱠᱟ ᱜᱮᱭᱟ
ᱚᱱᱟ ᱠᱷᱟᱹᱛᱤᱨ ᱟᱫᱚ ᱵᱟᱹᱧ ᱡᱟᱹᱯᱤᱫᱟ, ᱫᱤᱱ ᱵᱮᱲᱟ
ᱦᱩᱸ
ᱟᱨᱚ ᱟᱹᱭᱩᱵ ᱧᱚᱜ ᱢᱟ ᱢᱳᱵᱟᱭᱤᱞ ᱠᱚᱢ ᱜᱷᱟᱱᱴᱟ ᱵᱟᱲᱟᱭ ᱧᱚᱜ ᱢᱮ ᱤᱱᱟᱹ ᱛᱮᱜᱮ ᱦᱟᱱᱮ
ᱮᱜᱟᱨᱴᱟ ᱵᱟᱨᱴᱟ ᱦᱩᱭᱩᱜᱼᱟ ᱾
ᱚᱱᱟ ᱛᱮᱜᱮ ᱛᱚ ᱵᱚᱛᱚᱨ ᱜᱮᱢ ᱵᱩᱡᱷᱟᱹᱣᱼᱟ, ᱚᱱᱟᱛᱮ ᱦᱚᱸ ᱵᱟᱢ ᱡᱟᱹᱯᱤᱫ ᱫᱟᱲᱮᱭᱟᱜᱼᱟ ᱚᱱᱟᱛᱮᱦᱚᱸ ᱦᱩᱸ ᱵᱟᱝ ᱦᱩᱭᱩᱜᱼᱟ ᱴᱟᱭᱤᱢ ᱦᱚᱸ ᱾
ᱞᱮᱴ ᱨᱮᱢ ᱡᱟᱹᱯᱤᱫ ᱠᱟᱱᱟ ᱟᱨᱚ ᱥᱮᱛᱟᱜ ᱵᱟᱝ ᱵᱮᱨᱮᱫ ᱥᱟᱱᱟᱢ ᱫᱚ ᱡᱟᱹᱯᱤᱫ ᱵᱟᱭ ᱨᱟᱹᱯᱩᱫᱚᱜ ᱛᱟᱢᱟ ᱾
ᱟᱨ ᱫᱚᱢᱮ ᱟᱫᱚ ᱟᱹᱲᱤᱥᱤᱭᱟᱹ ᱜᱮᱢ ᱵᱩᱡᱷᱟᱹᱣᱼᱟ ᱾
ᱦᱚᱸ
ᱵᱮᱨᱮᱫᱽ ᱦᱚᱸ ᱵᱟᱝ ᱥᱟᱱᱟᱢᱟ ᱢᱟ, ᱦᱚᱭ ᱡᱚᱛᱚ ᱦᱚᱲ ᱠᱚ ᱡᱟᱹᱯᱤᱫ ᱠᱮᱜᱼᱟ ᱾
ᱟᱞᱮ ᱫᱚ ᱵᱟᱨ ᱦᱚᱲ ᱜᱮᱭᱟᱞᱮ ᱾
ᱮ ᱦᱩᱸ ᱾ ᱟᱞᱮ ᱠᱚᱞᱮ ᱡᱟᱹᱯᱤᱫ ᱠᱮᱜᱼᱟ ᱠᱚ ᱡᱚᱛᱚ ᱦᱚᱲ ᱠᱷᱮᱞ ᱤᱧᱛᱮᱫ ᱜᱮ ᱟᱹᱣᱨᱤᱧ ᱡᱟᱹᱯᱤᱫᱟ ᱾ ᱟᱨ ᱪᱮᱫ ᱠᱚᱯᱮ ᱪᱤᱠᱟᱹ ᱵᱟᱲᱟᱭᱮᱜ ᱜᱮᱭᱟ?
ᱪᱮᱫ ᱦᱚᱸ ᱵᱟᱝᱜᱮ ᱛᱮᱦᱮᱧ ᱫᱚ ᱦᱟᱴ ᱠᱚ ᱪᱟᱞᱟᱣ ᱞᱮᱱ ᱛᱟᱦᱮᱸ ᱞᱤᱧ, ᱠᱤᱨᱤᱧ ᱟᱹᱜᱩ ᱠᱮᱜᱼᱟ ᱞᱤᱧ ᱵᱤᱞᱟᱹᱛᱤ ᱠᱚ, ᱵᱮᱝᱜᱟᱲ ᱠᱚ ᱠᱚ ᱫᱟᱹᱱᱤᱭᱟᱹ ᱠᱚ, ᱢᱟᱹᱨᱤᱪ ᱠᱚ, ᱵᱷᱩᱸᱰᱤ ᱠᱚ ᱠᱩᱸᱫᱽᱨᱤ ᱠᱚ, ᱠᱟᱨᱞᱟ ᱠᱚ ᱚᱱᱟ ᱠᱚ ᱟᱫᱚ ᱟᱨᱚ ᱞᱤᱧ ᱤᱭᱟᱹ ᱠᱮᱜᱼᱟ ᱯᱤᱴᱷᱟᱹ ᱞᱤᱧ ᱵᱮᱱᱟᱣ ᱠᱮᱜᱼᱟ ᱠᱟᱭᱨᱟ ᱨᱮᱱᱟᱜ ᱾ ᱠᱟᱭᱨᱟ ᱜᱨᱟᱱᱰᱚᱨ ᱠᱮᱜᱼᱟ ᱞᱤᱧ ᱤᱱᱟᱹ ᱟᱨ ᱤᱭᱟᱹ ᱟᱴᱟ ᱢᱤᱫ ᱠᱚᱯ ᱟᱨ ᱦᱚᱞᱚᱝ ᱢᱤᱫ ᱠᱚᱯ ᱟᱨ ᱚᱸᱰᱮ ᱚᱢᱩᱞ ᱚᱢᱩᱞ ᱞᱤᱧ ᱞᱟᱜᱟᱣ ᱠᱮᱜᱼᱟ ᱫᱚᱥ ᱴᱟᱠᱟ ᱵᱟᱞᱟ ᱯᱮᱠᱮᱴ ᱟᱨ ᱤᱭᱟᱹ ᱪᱮᱫ ᱠᱚ ᱞᱟᱹᱭᱟ ᱩᱩᱸ ᱜᱩᱲ ᱯᱮ ᱪᱟᱢᱚᱪ ᱜᱟᱱ ᱦᱚ ᱟᱨ ᱠᱟᱹᱡ ᱯᱟᱱᱢᱚᱨᱤ ᱠᱟᱹᱡ ᱵᱩᱞᱩᱝ ᱠᱟᱹᱡ ᱜᱷᱟᱱᱴᱟ ᱢᱮᱥᱟ ᱫᱟᱜ ᱨᱮ ᱫᱟᱜ ᱨᱮ ᱥᱩᱱᱩᱢ ᱫᱩᱞ ᱠᱟᱜᱼᱟᱭ ᱟᱫᱚ ᱞᱩ ᱠᱟᱛᱮᱫ ᱰᱟᱭᱨᱮᱠ ᱥᱩᱱᱩᱢ ᱨᱮ ᱫᱩᱞ
ᱵᱮᱨᱮᱞ ᱛᱮᱜᱮ ᱥᱮ ᱤᱥᱤᱱ ᱞᱮᱜᱼᱟ ᱵᱤᱱ?
ᱵᱮᱨᱮᱞ ᱛᱮᱜᱮ ᱫᱩᱞ, ᱟᱫᱚ ᱚᱸᱰᱮ ᱜᱮ ᱤᱥᱤᱱ ᱮᱱᱟ ᱾ ᱯᱤᱴᱷᱟᱹ ᱦᱩᱭᱱᱟ ᱾
ᱚᱱᱟᱞᱤᱧ ᱡᱚᱢ ᱵᱟᱲᱟ ᱠᱮᱜᱼᱟ ᱾
ᱥᱤᱵᱤᱞ ᱜᱮ ᱾
ᱜᱩᱲ ᱡᱚᱢ ᱛᱮᱫᱚ ᱵᱟᱝ ᱠᱷᱟᱨᱟᱯᱟ ᱚᱱᱠᱟ ᱾
ᱦᱩᱸ ᱾
ᱚᱱᱟᱛᱮ ᱜᱩᱲᱞᱟᱹᱧ ᱢᱮᱥᱟ ᱠᱮᱜᱼᱟ ᱾
ᱟᱨ ᱵᱟᱡᱟᱨ ᱠᱚᱥᱮᱫ ᱵᱟᱹᱵᱤᱱ ᱪᱟᱞᱟᱜ ᱠᱟᱱᱟ?
ᱵᱟᱝ ᱜᱮ ᱵᱟᱞᱤᱧ ᱪᱟᱞᱟᱣ ᱞᱮᱱᱟ ᱪᱟᱞᱟᱜ ᱟᱹᱞᱤᱧ ᱱᱟᱜ ᱯᱚᱞᱟᱱ ᱠᱟᱜᱼᱟ ᱟᱹᱞᱤᱧ ᱱᱤᱭᱟᱹ ᱨᱟᱛᱷ ᱨᱮ ᱪᱮᱫ ᱠᱚᱞᱤᱧ ᱦᱟᱛᱟᱣᱟ ᱚᱱᱟᱜᱮ ᱾
ᱨᱟᱛᱷ ᱫᱚ ᱛᱤᱥ ᱠᱚ ᱨᱟᱛᱷ ᱛᱮᱜᱼᱟ?
ᱵᱟᱹᱨᱯᱟ ᱟᱫᱚᱠᱚ ᱚᱠᱟ ᱨᱮᱠᱚ ᱨᱟᱛᱷ ᱮᱜᱼᱟ᱾ ᱟᱫᱚ ᱢᱤᱫᱴᱷᱮᱱ ᱫᱚ ᱥᱚᱛᱨᱚ ᱛᱟᱹᱨᱤᱠᱷ ᱟᱨ ᱢᱤᱫᱴᱷᱮᱱ ᱫᱚ ᱡᱟᱫᱟ ᱰᱷᱮᱨ ᱡᱟᱹᱥᱛᱤ ᱫᱚ ᱦᱩᱭᱩᱜ ᱠᱟᱱᱟ ᱥᱩᱞᱳ ᱛᱟᱹᱨᱤᱠᱷ,
ᱟᱨ ᱤᱱᱟᱹ ᱠᱷᱟᱱ ᱫᱚ ᱟᱨ ᱢᱤᱫ ᱫᱤᱱ ᱥᱚᱛᱨᱚ ᱛᱟᱹᱨᱤᱠᱷ ᱾ ᱯᱮ ᱫᱤᱱ ᱛᱮᱠᱚ ᱥᱮᱴᱮᱨ ᱫᱚ ᱱᱟᱦᱟᱸᱜ ᱯᱮ ᱫᱤᱱ ᱚᱨ ᱚᱨ ᱫᱚ ᱱᱟᱦᱟᱸᱜ ᱾
ᱦᱮᱸ
ᱢᱤᱫ ᱫᱤᱱᱟᱜ ᱱᱚᱣᱟ ᱟᱛᱨᱟ ᱠᱚ ᱚᱨᱟ ᱦᱟᱱᱟ ᱟᱛᱨᱟ, ᱵᱟᱝᱜᱮ ᱚᱱᱠᱟ ᱫᱚ ᱦᱮᱸ ᱪᱚᱸᱜ ᱵᱟᱝᱟ ᱢᱤᱫ ᱫᱤᱱ ᱢᱟᱲᱟᱝ ᱟᱜ ᱠᱚ ᱚᱨᱟ ᱥᱮᱠᱮᱱᱰ ᱟᱜ ᱠᱚ ᱚᱨᱟ ᱛᱷᱟᱲᱟᱜ ᱫᱚ ᱱᱟᱥᱮᱱᱟᱜ ᱮᱸᱰᱮ ᱜᱮ᱾
ᱤᱧ ᱢᱟᱹᱧ ᱩᱭᱦᱟᱹᱨᱮᱼᱟ ᱱᱚᱝᱠᱟ ᱯᱟᱞᱮᱫ ᱠᱚ ᱚᱨᱟ᱾ ᱢᱮᱱᱠᱚᱧ ᱩᱭᱦᱟᱹᱨᱮᱜᱼᱟ, ᱢᱟᱲᱟᱝ-ᱟ ᱫᱚ ᱢᱟᱲᱟᱝ ᱨᱮ, ᱢᱟᱲᱟᱝ ᱟᱜ ᱨᱚᱛ ᱫᱚ ᱩᱱᱠᱩ ᱢᱟᱲᱟᱝ ᱨᱮᱱ ᱦᱚᱲ ᱠᱚ ᱥᱟᱵ ᱠᱚᱣᱟ ᱾ ᱟᱨ ᱤᱱᱟᱹ ᱯᱚᱨᱮ ᱛᱟᱞᱟᱨᱮᱱ ᱫᱚ ᱛᱟᱞᱟᱨᱮ ᱢᱟᱲᱟᱝ ᱟᱜ ᱛᱤᱨᱮ ᱠᱚ ᱜᱚᱦᱚᱲᱟ, ᱟᱨ ᱤᱱᱟᱹ ᱛᱟᱭᱚᱢᱟᱜ ᱦᱚᱸ ᱩᱱᱟ ᱱᱤᱭᱟᱹ ᱛᱟᱭᱚᱢ ᱛᱮᱠᱚ ᱜᱚᱦᱚᱲᱟ ᱾
ᱦᱮ ᱚᱱᱠᱟᱟᱜ ᱜᱮᱛᱚ, ᱯᱮ ᱫᱷᱟᱣ ᱠᱚ ᱜᱚᱦᱚᱲᱟ?
ᱦᱳᱭ
ᱟᱨ ᱦᱟᱱᱟ ᱯᱮ ᱫᱷᱟᱣ ᱱᱚᱣᱟ ᱯᱮ ᱫᱷᱟᱣ ᱚᱱᱠᱟᱜᱮ,
ᱮᱴᱟᱫ ᱜᱮ, ᱯᱮ ᱫᱷᱟᱣ ᱯᱮ ᱫᱷᱟᱣ ᱯᱮ ᱫᱤᱱ ᱛᱮᱠᱚ ᱥᱮᱴᱮᱨ ᱨᱚᱜ ᱦᱟᱸᱜ,
ᱟᱨ ᱡᱟᱦᱟᱸ ᱛᱤᱥᱚᱜ ᱫᱟᱹᱶᱲᱟᱹ ᱨᱮᱠᱳ ᱞᱟᱹᱭᱟ ᱚᱱᱟ ᱫᱚ ᱢᱤᱫ ᱢᱮᱜ ᱨᱮ,
ᱢᱤᱫ ᱫᱤᱱ ᱛᱮᱜᱮ, ᱦᱩᱸ
ᱢᱤᱫ ᱚᱨ ᱨᱮᱠᱚ ᱥᱮᱴᱮᱨᱟ ᱥᱮ ᱡᱤᱛᱟᱹᱣ ᱡᱤᱨᱟᱹᱣ ᱛᱮᱠᱚ ᱚᱨᱟ?
ᱦᱩᱸ
ᱢᱤᱫ ᱚᱨ ᱨᱮᱜᱮ ᱠᱚ ᱥᱮᱴᱮᱨᱟ ᱥᱮ ᱡᱤᱨᱟᱹᱣ ᱡᱤᱨᱟᱹᱣ ᱛᱮᱠᱚ ᱚᱨᱟ?
ᱡᱤᱨᱟᱹᱣ ᱡᱤᱨᱟᱹᱣ ᱛᱮ ᱾
ᱚᱱᱟ ᱫᱚᱥ ᱠᱚ ᱦᱩᱭᱱᱟ, ᱚᱠᱛᱚ ᱠᱚ ᱦᱩᱭ ᱡᱟᱣᱨᱟᱜ ᱠᱟᱱᱟ ᱾
ᱦᱩᱸᱻ ᱴᱷᱤᱠ ᱜᱮᱭᱟ ᱛᱚᱵᱮ ᱡᱟᱹᱯᱤᱫ ᱡᱚᱝ ᱯᱮ?
ᱦᱮ ᱛᱚᱵᱮ ᱢᱮ ᱾
ᱦᱩᱸ
ᱥᱟᱹᱜᱩᱱ ᱧᱤᱫᱟᱹ,